ᱡᱚᱸᱦᱟᱨ ᱜᱮ!
ᱦᱮᱸ, ᱡᱚᱦᱟᱨ ᱜᱮ ᱾
ᱦᱩᱸ, ᱱᱟᱯᱟᱭ ᱵᱟᱲᱟ ᱜᱮ?
ᱦᱮᱸ ᱱᱟᱯᱟᱭ ᱵᱟᱲᱟ ᱜᱮ, ᱟᱵᱮᱱ ᱜᱮ ᱪᱮᱫᱠᱟ?
ᱟᱹᱞᱤᱧ ᱦᱚᱸ ᱱᱤᱭᱟᱹ ᱜᱷᱟᱹᱲᱤᱡ ᱫᱚ ᱱᱚᱜᱼᱚᱭ ᱱᱟᱯᱟᱭ ᱜᱮ ᱢᱮᱱᱟᱜ ᱞᱤᱧᱟᱹ ᱾
ᱟᱪᱪᱷᱟ, ᱪᱮᱜᱠᱟ ᱫᱟᱜ ᱡᱟᱹᱲᱤ ᱫᱟ ᱟᱯᱮᱥᱮᱱ ᱫᱚ?
ᱫᱟᱜ ᱡᱟᱹᱲᱤ ᱫᱚ ᱚᱱᱠᱟ ᱫᱚ ᱵᱟᱝ ᱧᱮᱞᱚᱜ ᱠᱟᱱᱟ ᱱᱚᱜᱼᱚᱭ ᱦᱚᱞᱟ ᱜᱮ ᱡᱟᱜᱮ ᱫᱟᱜ ᱡᱟᱹᱲᱤ ᱵᱟᱲᱟ ᱠᱮᱭᱟ ᱠᱤᱱᱛᱩ ᱛᱮᱤᱦᱮᱧ ᱛᱚ ᱵᱟᱝ ᱧᱮᱞᱚᱜ ᱠᱟᱱᱟ ᱫᱟᱜ ᱡᱟᱹᱲᱤ ᱫᱚ ᱦᱟᱸᱜ,
ᱚ
ᱟᱯᱮ ᱥᱮᱫ ᱜᱮ ᱪᱮᱫᱠᱟᱭ ᱫᱟᱜ ᱵᱟᱲᱟᱭᱟ,
ᱟᱞᱮ ᱥᱮᱱ ᱫᱚ ᱛᱟᱦᱮᱸ ᱫᱟᱜ ᱠᱮᱫ ᱜᱮ ᱵᱷᱟᱹᱞᱤ ᱜᱮ ᱫᱟᱜ ᱠᱮᱫᱟᱭ ᱛᱮᱦᱮᱧ,
ᱚ ᱥᱮᱛᱟᱜ ᱠᱷᱚᱱ,
ᱦᱮᱸ ᱥᱮᱛᱟᱜ ᱠᱷᱚᱱ ᱜᱮ ᱵᱷᱳᱨ ᱠᱷᱚᱱ ᱛᱤᱱᱴᱟ ᱪᱟᱨᱴᱟ ᱠᱷᱚᱱ,
ᱦᱩᱸ ᱦᱩᱸ, ᱱᱚᱛᱮ ᱫᱚ ᱵᱟᱝ ᱧᱮᱞ ᱠᱟᱱᱟ ᱫᱟᱜ ᱠᱚᱫᱚ ᱛᱮᱦᱮᱧ ᱫᱚ
ᱚ ᱨᱚᱦᱚᱭ ᱵᱟᱲᱟ ᱠᱚ ᱦᱩᱭᱩᱜ ᱠᱟᱱᱟ ᱥᱮ ᱵᱟᱝ?
ᱨᱚᱦᱚᱭ ᱵᱟᱲᱟ ᱫᱚ ᱦᱟᱸᱜ ᱱᱤᱭᱟᱹ ᱜᱷᱟᱹᱲᱤᱡ ᱫᱚ ᱡᱟ ᱜᱮ ᱛᱷᱚᱲᱟ ᱛᱷᱩᱲᱤ ᱦᱩᱭ ᱠᱟᱱᱟ, ᱟᱫᱚ ᱚᱱᱠᱟ ᱵᱷᱟᱵᱮ ᱫᱚ ᱟᱹᱣᱨᱤ ᱞᱟᱜᱟᱣ ᱦᱩᱭᱩᱜᱼᱟ ᱵᱟᱠᱷᱟᱱ ᱡᱟ ᱚᱠᱛᱚ ᱥᱮᱴᱮᱨ ᱦᱮᱡ ᱮᱱᱟ ᱱᱤᱭᱟᱹ ᱛᱮᱫᱚ, ᱚᱱᱠᱟ ᱪᱟᱵᱟᱜ ᱫᱮᱞᱟ ᱫᱤᱞᱤ ᱦᱮᱡ ᱠᱚᱜᱼᱟ,
ᱦᱳ
ᱢᱮᱱᱠᱷᱟᱱ ᱱᱮᱜᱼᱮ ᱠᱟᱹᱡ ᱜᱮ ᱟᱨᱟᱢᱵᱚ ᱦᱩᱭ ᱠᱟᱱᱟ,
ᱟᱞᱮ ᱱᱚᱛᱮ ᱫᱚ ᱦᱟᱸᱜ ᱟᱹᱣᱨᱤ ᱠᱚ ᱟᱨᱢᱵᱚᱭᱟ ᱦᱟᱸᱜ,
ᱚ ᱟᱫᱚ ᱱᱚᱜᱚᱭ ᱫᱟᱜ ᱠᱚ ᱧᱟᱢ ᱠᱮᱫᱟᱭ ᱦᱟᱸᱜ ᱛᱚ,
ᱦᱮᱸ
ᱟᱞᱮ ᱱᱚᱛᱮ ᱫᱚ ᱥᱮᱛᱟᱜ ᱠᱷᱚᱱ ᱜᱮ ᱦᱟᱸᱜ ᱨᱤᱢᱤᱞ ᱠᱟᱫ ᱛᱟᱦᱮᱸᱱᱟ ᱱᱤᱛᱚᱜ ᱢᱟ ᱱᱚᱜᱼᱚᱭ, ᱛᱷᱚᱲᱟ ᱛᱷᱚᱲᱟᱭ ᱥᱤᱛᱩᱝ ᱜᱮᱼᱟᱭ ᱢᱮᱱᱠᱷᱟᱱ ᱛᱮᱦᱮᱧ ᱫᱚ ᱫᱟᱜ ᱫᱚ ᱵᱟᱭ ᱫᱟᱜ ᱠᱟᱫᱟ,
ᱱᱚᱛᱮᱱᱟᱜ ᱵᱟᱝ ᱜᱮ ᱦᱚᱞᱟ ᱵᱟᱭ ᱫᱟᱜ ᱛᱟᱦᱮᱸ ᱛᱮᱦᱮᱧ ᱜᱮ ᱫᱟᱜ ᱠᱮᱜᱼᱟᱭ ᱡᱚᱨᱟᱞᱳ ᱜᱮ,
ᱚ ᱟᱪᱪᱷᱟ,
ᱟᱨ ᱪᱮᱫ ᱠᱚᱵᱚᱱ ᱠᱟᱡᱽ ᱜᱮᱭᱟ ᱮᱴᱟᱜᱟᱜ,
ᱮᱴᱟᱜᱼᱟᱜ ᱠᱟᱡᱽ ᱵᱚᱞᱛᱮ ᱟᱹᱞᱤᱧ ᱫᱚ ᱱᱚᱜᱼᱚᱭ, ᱠᱟᱹᱢᱤ ᱦᱩᱭᱩᱜ ᱜᱮᱭᱟ ᱵᱟᱦᱨᱮ ᱨᱮ ᱚᱱᱠᱟ ᱪᱟᱥ ᱠᱟᱹᱢᱤ, ᱪᱷᱟᱲᱟ ᱠᱟᱛᱮᱫ ᱦᱚᱸ ᱱᱚᱜᱼᱚᱭ ᱵᱟᱨᱦᱨᱮ ᱠᱟᱹᱢᱤ ᱪᱟᱞᱟᱜ ᱦᱩᱭᱩᱜ ᱜᱮᱭᱟ,
ᱚ
ᱟᱵᱮᱱ ᱜᱮ ᱪᱮᱫ ᱵᱮᱱ ᱪᱤᱠᱟ ᱵᱟᱲᱟᱭ ᱜᱮᱭᱟ,
ᱟᱞᱤᱧ ᱦᱚᱸ ᱪᱮᱫ ᱦᱚᱸ ᱵᱟᱝ ᱟᱵᱤᱱ ᱞᱮᱠᱷᱟ ᱜᱮ ᱟᱹᱞᱤᱧ ᱦᱚᱸ ᱵᱟᱭᱨᱮ ᱠᱟᱹᱢᱤ ᱜᱮ ᱟᱨ ᱱᱤᱛᱚᱜ ᱨᱚᱦᱚᱭ ᱥᱤᱡᱤᱱ ᱥᱮᱴᱮᱨ ᱟᱠᱟᱱ ᱛᱮ ᱦᱮᱡ ᱦᱩᱭ ᱠᱟᱱᱟ ᱟᱨ, ᱫᱟᱜ ᱦᱚᱸ ᱵᱟᱭ ᱫᱟᱜ ᱵᱟᱲᱟ ᱟᱵᱚᱱ ᱠᱟᱱᱟᱭ,
ᱚᱸ ᱟᱫᱚ ᱟᱵᱤᱱᱟᱜ ᱵᱟᱦᱨᱮ ᱠᱟᱹᱢᱤ ᱫᱚ ᱮᱠᱫᱚᱢ ᱵᱟᱦᱨᱮ ᱨᱮ ᱛᱟᱦᱮᱸ ᱠᱟᱛᱮ ᱜᱮ ᱥᱮ ᱚᱲᱟᱜ ᱠᱷᱚᱱ ᱜᱮ ᱪᱟᱞᱟᱜ ᱦᱤᱡᱩᱜ ᱦᱩᱭᱩᱜᱼᱟ,
ᱵᱟᱸ ᱵᱟᱦᱨᱮ ᱠᱷᱚᱱ ᱫᱚ ᱵᱟᱝ ᱢᱟᱱᱮ ᱚᱲᱟᱜ ᱜᱮ ᱪᱟᱞᱟᱜ ᱚᱲᱟᱜ ᱪᱟᱞᱟᱜ ᱦᱤᱡᱩᱜ ᱦᱩᱭᱩᱜᱼᱟ,
ᱚ ᱢᱟᱱᱮ ᱵᱤᱥᱤ ᱫᱚ ᱥᱟᱹᱜᱤᱧ ᱫᱚ ᱵᱟᱝ ᱪᱟᱞᱟᱜ ᱦᱩᱭᱩᱜᱼᱟ ᱢᱟᱱᱮ ᱥᱩᱨ ᱥᱩᱯᱩᱨ ᱧᱚᱜ ᱜᱮᱭᱟ ᱵᱟᱝ, ᱟᱪᱪᱷᱟ ᱱᱟᱯᱟᱭ ᱜᱮ ᱱᱚᱣᱟ ᱦᱚᱸ ᱟᱞᱮ ᱫᱚ ᱱᱚᱰᱮ ᱫᱚ ᱚᱱᱠᱟ ᱥᱩᱨ ᱨᱮᱫᱚ ᱵᱟᱹᱱᱩᱜᱼᱟ ᱠᱟᱹᱢᱤ ᱠᱟᱹᱥᱱᱤ ᱠᱚᱫᱚ ᱟᱫᱚ, ᱚᱱᱟ ᱞᱟᱹᱜᱤᱫ ᱫᱚ ᱟᱹᱞᱤᱧ ᱫᱚ ᱱᱚᱜᱼᱚᱭ ᱵᱟᱦᱨᱮ ᱞᱤᱧ, ᱛᱟᱦᱮᱸᱱ ᱜᱮᱭᱟ ᱚᱸᱰᱮ ᱠᱷᱚᱱ ᱜᱮ ᱠᱟᱹᱢᱤ ᱠᱚ ᱦᱩᱭ ᱵᱟᱲᱟᱜᱼᱟ,
ᱚ
ᱟᱫᱚ ᱵᱟᱢ ᱠᱟᱹᱢᱤ ᱞᱮᱠᱷᱟᱱ ᱦᱚᱸ ᱪᱮᱫ ᱮᱢ ᱪᱮᱠᱟᱭᱟ ᱠᱟᱹᱢᱤ ᱮᱠᱫᱚᱢ ᱞᱟᱹᱠᱛᱤ ᱠᱟᱱ ᱜᱮᱭᱟ,
ᱦᱮᱸ
ᱟᱫᱚ ᱛᱤᱦᱤᱧ ᱜᱟᱯᱟ ᱦᱚᱭᱛᱚ ᱱᱚᱜᱼᱚᱭ ᱠᱷᱮᱛ ᱵᱟᱹᱫᱽ ᱠᱚᱨᱮ ᱵᱚᱱ ᱞᱟᱜᱟᱣ ᱵᱟᱲᱟᱣ ᱠᱟᱱᱟ ᱢᱮᱱ ᱠᱷᱟᱱ ᱚᱱᱟ ᱪᱟᱵᱟ ᱞᱮᱱ ᱠᱷᱟᱱ ᱛᱚ ᱠᱟᱹᱢᱤ ᱫᱚ ᱠᱟᱹᱣᱰᱤ ᱞᱟᱹᱜᱤᱫ ᱫᱚ ᱵᱟᱨᱦᱮ ᱪᱟᱞᱟᱜ ᱜᱮ ᱞᱟᱜᱟᱣ,
ᱪᱟᱞᱟᱜ ᱜᱮ ᱞᱟᱜᱟᱣ ᱵᱚᱱᱟ ᱦᱮᱸ᱾
ᱟᱫᱚ ᱛᱮᱦᱤᱧ ᱫᱚ ᱚᱲᱟᱜ ᱨᱮ ᱜᱮ ᱥᱮ
ᱦᱮᱸ ᱛᱮᱦᱮᱧ ᱫᱚ ᱚᱲᱟᱜ ᱨᱮᱜᱮ ᱫᱟᱜ ᱮᱜ ᱛᱮ ᱟᱫᱚ ᱵᱟᱝ ᱪᱟᱞᱟᱜ ᱦᱩᱭᱩᱜ ᱠᱟᱱᱟ ᱚᱠᱟ ᱥᱮᱫ ᱦᱚᱸ ᱮᱠᱷᱚᱱᱳ ᱡᱚᱨᱚᱜ ᱠᱟᱱ ᱜᱮᱭᱟ ᱠᱟᱹᱴᱤᱡ ᱠᱟᱹᱴᱤᱡ᱾ ᱟᱹᱰᱤ ᱫᱤᱱ ᱯᱚᱨᱮ ᱫᱟᱜ ᱠᱮᱜᱼᱟᱭ᱾
ᱟᱫᱚ ᱥᱮᱛᱟᱜ ᱠᱷᱚᱱ‌ ᱫᱟᱜ ᱞᱮᱠᱷᱟᱱ ᱛᱚ ᱵᱟᱨᱦᱮ ᱦᱚᱸ ᱦᱩᱰᱩᱜ ᱫᱟᱜ ᱫᱚᱢᱮ᱾ ᱵᱚᱱᱫᱚᱭᱮᱫ ᱵᱚᱱᱟ ᱵᱟᱝ?
ᱦᱮᱸ᱾
ᱠᱟᱹᱢᱤ ᱦᱚᱸ ᱪᱤᱠᱟ ᱚᱱᱛᱮᱢ ᱪᱟᱞᱟᱜᱼᱟ ᱟᱨ ᱚᱱᱠᱟ ᱫᱟᱜ ᱫᱟᱜ ᱛᱮᱫᱚ ᱪᱟᱞᱟᱣ ᱛᱚ ᱵᱟᱝ ᱜᱟᱱᱚᱜᱼᱟ ᱦᱩᱸ᱾
ᱵᱟᱝ ᱜᱟᱱᱚᱜᱼᱟ᱾
ᱞᱚᱦᱚᱫ ᱦᱚᱸ ᱵᱟᱝ ᱜᱟᱱᱚᱜᱼᱟ ᱱᱤᱭᱟᱹ ᱫᱟᱜ ᱠᱚᱨᱮ ᱫᱚ᱾
ᱦᱩᱸ ᱞᱚᱦᱚᱫ ᱵᱟᱝ ᱜᱟᱱᱚᱜᱼᱟ ᱟᱨᱦᱚᱸ ᱢᱟᱫᱟᱣᱟ, ᱨᱩᱣᱟᱹᱣᱟ ᱦᱟᱸᱜ ᱾
ᱢᱟᱸᱫᱟᱣᱟ, ᱨᱩᱣᱟᱹᱣᱟ, ᱦᱚᱲᱢᱚ ᱦᱚᱸ ᱴᱷᱤᱠ ᱴᱷᱤᱠᱟᱱ ᱫᱚᱦᱚ ᱦᱩᱭᱩᱜ ᱛᱟᱵᱚᱱᱟ᱾
ᱦᱮᱸ᱾ ᱛᱚ ᱡᱚᱛᱚ ᱜᱮ ᱠᱚ ᱱᱟᱯᱟᱭ ᱜᱮ ᱚᱲᱟᱜ ᱠᱚᱨᱮ?
ᱟᱞᱮ ᱫᱚ ᱱᱤᱭᱟᱹ ᱜᱷᱟᱹᱲᱤᱡ ᱫᱚ ᱦᱟᱸᱜ ᱱᱟᱯᱟᱭ ᱜᱮ ᱢᱮᱱᱟᱜ ᱞᱮᱭᱟ᱾
ᱟᱫᱚ ᱚᱲᱟᱜ ᱠᱚᱨᱮᱱ ᱫᱚ ᱪᱤᱜ ᱠᱚ ᱪᱤᱠᱟ ᱵᱟᱲᱟᱭᱮᱜ-ᱟ?
ᱚᱲᱟᱜ ᱠᱚᱨᱮ ᱦᱚᱸ ᱪᱤᱠᱟ ᱦᱚᱸ ᱵᱟᱝ ᱵᱟᱵᱟ ᱪᱟᱞᱟᱣ ᱠᱟᱱ ᱵᱟᱭᱨᱮ ᱥᱮᱱ ᱠᱟᱹᱢᱤ᱾
ᱚᱻ᱾
ᱟᱨ ᱱᱤᱛᱚᱜ ᱫᱚ ᱟᱹᱞᱤᱧ ᱟᱹᱞᱤᱧ ᱢᱚᱛᱚ ᱜᱮ ᱢᱮᱱᱟᱜ ᱞᱤᱧᱟᱹ ᱦᱟᱸᱜ᱾
ᱟᱪᱪᱷᱟ, ᱤᱧ ᱦᱚᱸ ᱱᱟᱯᱟᱭ ᱜᱮ ᱮᱠᱷᱚᱱ ᱫᱚ ᱠᱟᱹᱢᱤ ᱫᱚᱦᱟᱸᱜ ᱮᱢ ᱵᱚᱱᱫᱚ ᱦᱟᱛᱟᱲ ᱠᱟᱜᱼᱟ ᱥᱮ ᱪᱮᱞᱠᱟ?
ᱵᱚᱱᱫᱚ ᱜᱮ ᱱᱤᱛᱳᱜ ᱫᱚ ᱦᱟᱸᱟᱜ᱾
ᱚᱻ ᱟᱫᱚ ᱱᱚᱜᱼᱚᱭ ᱪᱟᱥ ᱠᱟᱹᱢᱤ ᱜᱮᱛᱚ ᱵᱟᱝ?
ᱦᱩᱸ ᱛᱚ ᱪᱟᱥ ᱠᱟᱹᱢᱤ ᱫᱟᱜ ᱵᱟᱲᱟ ᱠᱮᱜ-ᱟ ᱛᱟᱦᱠᱮ ᱚᱱᱛᱮ ᱜᱮ ᱫᱷᱩᱨᱟᱹᱜ ᱦᱩᱭᱩᱜᱼᱟ᱾
ᱟᱫᱚ ᱦᱩᱛᱠᱟᱹᱱ ᱦᱟᱸᱜ ᱚᱱᱠᱟ ᱡᱟᱹᱥᱛᱤ ᱫᱤᱱ ᱧᱚᱜ ᱜᱮᱛᱚ ᱦᱟᱸᱜ ᱠᱟᱹᱢᱤ ᱠᱚᱫᱚ ᱠᱟᱹᱢᱦᱟᱹᱭᱚᱜ ᱠᱟᱱ ᱛᱟᱢᱟ᱾
ᱦᱮᱸ ᱚᱲᱟᱜ ᱥᱮᱱᱟᱜ ᱛᱚ ᱵᱟᱜᱟᱣ ᱦᱩᱭᱩᱜᱼᱟ ᱠᱟᱹᱴᱤᱡ᱾
ᱦᱳᱭ ᱦᱳᱭ ᱚᱱᱟ ᱦᱚᱸ ᱠᱟᱱ ᱜᱮᱭᱟ ᱮᱠᱫᱚᱢ᱾ ᱚᱲᱟᱜ ᱫᱚ ᱚᱲᱟᱜ ᱠᱷᱚᱱᱟᱜ ᱠᱟᱹᱢᱤ ᱫᱚ ᱱᱤᱡᱮᱨᱟᱜ ᱠᱟᱹᱢᱤ ᱫᱚ ᱱᱤᱡᱮ ᱛᱮᱜᱮ ᱛᱚ ᱧᱮᱞ ᱥᱟᱢᱴᱟᱣ ᱦᱩᱭᱩᱜ ᱛᱟᱵᱚᱱᱟ ᱥᱮ ᱦᱳᱭ᱾ ᱦᱟᱱᱛᱮᱱᱟᱜ ᱠᱟᱹᱢᱤ ᱫᱚ ᱦᱭᱛ ᱟᱢ ᱵᱟᱢ ᱪᱟᱞᱟᱣ ᱨᱮᱦᱚᱸ ᱡᱟᱦᱟᱸᱭ ᱫᱟᱨᱟᱭ ᱛᱮ ᱠᱟᱹᱢᱤ ᱦᱚᱭᱛᱳ ᱯᱩᱨᱟᱹᱜᱼᱟ
ᱦᱮᱸ᱾
ᱢᱮᱱᱠᱷᱟᱱ ᱱᱚᱰᱮ ᱫᱚ ᱟᱢ ᱵᱟᱢ ᱛᱟᱦᱮᱸ ᱞᱮᱱ ᱠᱷᱟᱱ ᱫᱚ ᱪᱤᱠᱟᱛᱮ ᱠᱟᱹᱢᱤ ᱯᱩᱨᱟᱹᱜᱼᱟ? ᱟᱨ ᱱᱤᱭᱟᱹ ᱜᱮᱛᱟᱵᱚᱱ ᱥᱟᱱᱟᱢ ᱠᱤᱪᱷᱩ᱾
ᱦᱮᱸ ᱚᱱᱛᱮ ᱵᱟᱨ ᱵᱟᱨ ᱫᱤᱱ ᱵᱟᱝ ᱪᱟᱞᱟᱣ ᱨᱮᱦᱚᱸ ᱴᱷᱤᱠᱟᱹᱱ ᱜᱮᱭᱟ᱾
ᱦᱮᱸ ᱦᱮᱸ ᱦᱮᱸ᱾ ᱮᱠᱫᱚᱢ ᱠᱟᱱ ᱜᱮᱭᱟ ᱟᱫᱚ ᱚᱱᱠᱟ ᱥᱤ ᱠᱚᱫᱚ ᱦᱩᱭ ᱵᱟᱲᱟᱭᱮᱱᱟ ᱥᱮ ᱵᱟᱝ ᱠᱷᱮᱛ ᱠᱚ?
ᱵᱟᱝ ᱜᱮ ᱫᱟᱜ ᱵᱟᱝ ᱛᱮ ᱵᱮᱱ ᱥᱤᱭᱟ᱾
ᱚ ᱟᱫᱚ ᱚᱱᱟ ᱞᱟᱦᱟ ᱫᱚ ᱢᱤᱫ ᱫᱷᱟᱱ ᱫᱚ ᱵᱟᱯᱮ ᱥᱤ ᱩᱞᱴᱟᱹᱣ ᱵᱟᱲᱟ ᱟᱠᱟᱜᱼᱟ?
ᱵᱟᱝ ᱵᱟᱝ᱾ ᱵᱟ ᱵᱟ ᱵᱟ ᱚᱠᱚᱭ ᱜᱮ ᱵᱟᱝ ᱠᱚ ᱥᱤ ᱟᱠᱟᱜᱼᱟ ᱫᱟᱜ ᱵᱟᱝ ᱦᱚᱛᱮᱫ ᱛᱮ᱾
ᱟᱫᱚ ᱢᱤᱫ ᱫᱷᱟᱣ ᱨᱮᱜᱮ ᱯᱮ ᱞᱚᱥᱚᱫ ᱩᱛᱟᱹᱨᱟ ᱥᱮᱪᱮᱫ?
ᱞᱚᱥᱚᱫ ᱫᱚ ᱢᱤᱫ ᱫᱷᱟ ᱨᱮ ᱫᱚ ᱵᱟᱝ ᱦᱩᱭᱩᱜᱼᱟ ᱦᱟᱸᱜ ᱮᱸ ᱪᱟᱨᱟ ᱠᱚ ᱟᱨᱛᱮ ᱞᱟᱹᱴᱩᱼᱟ ᱦᱟᱸᱜ᱾
ᱚᱻ᱾ ᱪᱷᱟᱨᱟᱣ ᱠᱚᱦᱚᱸ ᱦᱩᱰᱤᱧ ᱜᱮᱭᱟ ᱟᱹᱰᱤ ᱢᱟᱱᱮ ᱛᱟᱭᱚᱢ ᱧᱚᱜ ᱜᱮᱯᱮ ᱤᱭᱟᱹ ᱟᱯᱷᱚᱨ ᱠᱟᱜᱼᱟ
ᱦᱳᱭ ᱟᱹᱰᱤ ᱛᱟᱭᱱᱚᱢ ᱵᱟᱨᱚ ᱫᱤᱱ ᱚᱠᱚᱭ ᱚᱠᱚ ᱫᱚᱥ ᱫᱤᱱ ᱦᱩᱭᱩᱜ ᱠᱟᱱᱟ ᱚᱠᱚᱭ ᱵᱟᱨᱚ ᱫᱤᱱ ᱜᱟᱱ ᱦᱩᱭᱩᱜ ᱠᱟᱱᱟ
ᱟᱪᱪᱷᱟ ᱟᱫᱚ ᱱᱚᱝᱠᱟ ᱫᱟᱜ ᱦᱚᱸ ᱴᱷᱤᱠ ᱴᱷᱤᱠ ᱴᱷᱟᱠ ᱵᱟᱝ ᱧᱮᱞ ᱞᱮᱱᱠᱷᱟᱱ ᱟᱫᱚ ᱜᱟᱹᱪᱷᱤ ᱟᱯᱷᱚᱨ ᱠᱟᱛᱮ ᱥᱟᱹᱭᱧ ᱜᱚᱡ ᱜᱤᱰᱤᱼᱟ ᱥᱮ ᱦᱮᱸ ᱟᱨ ᱞᱟᱹᱴᱩ ᱞᱮᱱᱠᱷᱟᱱ ᱦᱚᱸ ᱛᱚ ᱵᱟᱝ ᱜᱟᱱᱚᱜᱼᱟ ᱡᱟᱹᱥᱛᱤ ᱫᱚ
ᱵᱟᱝ
ᱛᱮᱤᱦᱤᱧ ᱜᱟᱯᱟ ᱫᱚ ᱱᱚᱜᱼᱚᱭ ᱧᱮᱞ ᱞᱮᱠᱷᱟᱱ ᱮᱠᱫᱚᱢ ᱯᱚᱨᱤᱵᱮᱥ ᱜᱮ ᱯᱟᱞᱴᱟᱣ ᱪᱟᱞᱟᱜ ᱠᱟᱱᱟ ᱟᱨ ᱵᱟᱝᱠᱷᱟᱱ ᱫᱚ ᱱᱤᱭᱟᱹ ᱥᱤᱡᱤᱱ ᱫᱚ ᱯᱩᱨᱟᱹ ᱫᱟᱜ ᱠᱟᱛᱮᱫ ᱯᱮᱨᱮᱡ ᱪᱟᱵᱟ ᱵᱚᱱᱟᱭ ᱜᱚᱴᱟ ᱜᱮ ᱵᱟᱝ ᱠᱷᱮᱛ ᱵᱩᱫᱽ ᱠᱚᱨᱮ ᱥᱮ ᱜᱟᱹᱰᱭᱟᱹ ᱠᱚᱨᱮ
ᱱᱤᱛᱚᱜ ᱪᱟᱵᱟ ᱠᱚᱜ ᱠᱮᱭᱟ ᱨᱚᱦᱚᱭ ᱦᱚᱸ
ᱦᱮᱸ ᱠᱟᱹᱢᱤ ᱠᱚ ᱥᱟᱹᱛ ᱠᱚᱜᱣᱟ ᱟᱨ ᱜᱚᱴᱟᱭ ᱯᱮᱨᱮᱡ ᱪᱟᱵᱟ ᱜᱮᱭᱟ ᱫᱟᱜ ᱛᱮ
ᱦᱮᱸ
ᱟᱫᱚ ᱛᱮᱤᱦᱤᱧ ᱜᱟᱯᱟ ᱢᱟ ᱧᱮᱞᱚᱜ ᱠᱟᱱᱟ ᱠᱳᱱᱳ ᱫᱟᱜ ᱡᱟᱹᱲᱤ ᱜᱮ ᱴᱷᱤᱠᱟᱹᱱ ᱥᱮᱺᱤᱡ ᱵᱟᱹᱱᱩᱜᱼᱟ ᱠᱷᱮᱛ ᱠᱚᱨᱮ ᱜᱮ ᱫᱟᱜ ᱜᱮ ᱵᱟᱭ ᱯᱮᱨᱮᱡ ᱞᱮᱭᱟ ᱟᱫᱚ ᱜᱟᱹᱰᱭᱟᱹ ᱠᱚᱨᱮ ᱦᱚᱸ ᱪᱮᱠᱟ ᱯᱮᱨᱮᱡᱚᱜᱼᱟ
ᱦᱩᱸ
ᱟᱫᱚ ᱚᱝᱠᱟ ᱟᱯᱮ ᱫᱚ ᱠᱮᱱᱮᱞ ᱠᱚ ᱥᱮ ᱜᱟᱰᱟ ᱠᱚᱫᱚ ᱵᱟᱹᱱᱩᱜᱼᱟ ᱚᱱᱟ
ᱵᱟ ᱟᱞᱮ ᱥᱮᱡ ᱫᱛ ᱠᱮᱱᱮᱞᱮᱱ ᱠᱮᱱᱮᱞ ᱠᱚᱦᱚᱸ ᱵᱟᱹᱱᱩᱜᱼᱟ ᱜᱟᱰᱟ ᱦᱚᱸ ᱵᱟᱹᱱᱩᱜᱼᱟ ᱟᱯᱮ ᱥᱮᱱ ᱫᱚ ᱢᱮᱱᱟᱜᱼᱟ
ᱟᱞᱮ ᱥᱮᱱ ᱫᱚ ᱱᱚᱜᱼᱚᱭ ᱜᱟᱰᱟ ᱠᱚ ᱢᱮᱱᱟᱜ ᱜᱮᱭᱟ ᱩᱛᱠᱟᱹᱱ
ᱠᱮᱱᱮᱞ ᱫᱚ ᱠᱮᱱᱮᱞ ᱯᱟᱲ ᱢᱮᱱᱟᱜ ᱜᱮᱭᱟ
ᱦᱳᱭ ᱠᱮᱱᱮᱞ ᱦᱚᱸ ᱢᱮᱱᱟᱜ ᱜᱮᱭᱟ᱾
ᱟᱞᱮ ᱥᱮᱫ ᱫᱚ, ᱟᱞᱮ ᱥᱮᱫ ᱫᱚ ᱪᱮᱫ ᱦᱚᱸ ᱵᱟᱹᱱᱩᱜᱼᱟ ᱜᱚ
ᱟᱫᱚ ᱦᱟᱸᱜ ᱠᱮᱱᱮᱞ ᱫᱟᱜ ᱫᱚ ᱟᱹᱣᱨᱤ ᱠᱚ ᱟᱲᱟᱜ ᱟᱞᱮᱭᱟ, ᱢᱮᱱᱠᱷᱟᱱ ᱜᱟᱰᱟ ᱠᱷᱚᱱ ᱫᱚ ᱫᱟᱜ ᱨᱟᱠᱟᱵ ᱜᱟᱱᱚᱜ ᱜᱮᱭᱟ᱾
ᱚ
ᱱᱤᱭᱟᱹ ᱚᱠᱛᱚ ᱫᱚ ᱚᱝᱠᱟ ᱤᱭᱟᱹ ᱠᱚ ᱟᱹᱞᱩ ᱠᱚᱯᱮ ᱨᱚᱦᱚᱭ ᱵᱟᱲᱟ ᱞᱮᱜᱼᱟ ᱥᱮ ᱵᱟᱝ‍?
ᱟᱞᱜᱟ ᱫᱟᱜ ᱵᱟᱝ ᱫᱟᱜ ᱜᱮᱛᱚ ᱵᱟᱹᱱᱩᱜᱼᱟ᱾
ᱚ ᱚᱱᱠᱟ ᱢᱟᱱᱮ ᱡᱟᱦᱟᱱᱟᱜ ᱩᱛᱩ ᱡᱤᱱᱤᱥ ᱠᱚᱫᱚ ᱛᱩᱲᱤ ᱠᱚᱥᱮ ᱡᱟᱦᱟᱱ ᱩᱛᱩ ᱥᱚᱵᱡᱤ ᱠᱚ ᱵᱮᱸᱜᱟᱲ ᱠᱚ
ᱦᱮᱸ ᱡᱟᱦᱟ ᱠᱚ ᱜᱟᱹᱰᱭᱟᱹ ᱠᱚ ᱢᱟᱱᱮ ᱜᱟᱹᱰᱭᱟᱹ ᱠᱚ ᱢᱮᱱᱟᱜ ᱛᱟᱠᱚᱣᱟ ᱩᱱᱠᱩ ᱠᱚᱫᱚ ᱠᱚ ᱨᱚᱦᱚᱭ ᱜᱮᱭᱟ ᱟᱨ ᱵᱟᱝᱠᱷᱟᱱ ᱫᱚ ᱫᱟᱜ ᱵᱟ-ᱫᱚ ᱚᱠᱟᱨᱮ ᱠᱚᱭ ᱫᱟᱜ ᱫᱚ ᱵᱟᱝᱠᱚ ᱮᱢᱚᱜ ᱞᱟᱹᱜᱤᱫᱚᱜᱼᱟ᱾
ᱦᱳᱭ, ᱦᱳᱭ, ᱦᱳᱭ, ᱚᱱᱟᱢᱟ ᱠᱟᱱ ᱜᱮ᱾ ᱡᱟᱛᱮ ᱫᱟᱜ ᱨᱮᱱᱟᱜ ᱮᱠᱫᱚᱢ ᱟᱱᱟᱴ ᱛᱟᱦᱮᱸ ᱞᱮᱱ ᱠᱷᱟᱱ ᱫᱚ ᱩᱱᱤ ᱦᱚᱸ ᱟᱭᱟᱜ ᱪᱟᱥ ᱟᱵᱟᱫ ᱛᱟᱦᱮᱸᱞᱮᱱᱠᱷᱟᱱ ᱛᱚ ᱟᱡᱛᱚ ᱞᱟᱜᱟᱣᱟᱭ ᱜᱮᱭᱟ
ᱦᱳᱭ ᱟᱫᱚ ᱵᱟᱝ ᱠᱚ ᱮᱢᱚᱜᱼᱟ, ᱛᱟᱦᱚᱞᱮ ᱪᱤᱠᱟᱹ ᱛᱮᱵᱮᱱ ᱪᱟᱥᱟ?
ᱟᱭᱟᱜ ᱵᱟᱛ ᱠᱟᱛᱮᱫ ᱫᱚ ᱟᱨ ᱟᱢ ᱫᱚ ᱵᱟᱭ ᱮᱢ ᱞᱟᱦᱟ ᱟᱢᱟ᱾
ᱵᱟ
ᱟᱨ ᱚᱱᱠᱟ ᱡᱟᱦᱱᱟᱜ ᱥᱟᱝ ᱢᱟᱨᱥᱟᱞ ᱠᱩ ᱥᱮ ᱚᱱᱟ ᱠᱚᱫᱚ ᱵᱟᱹᱱᱩᱜᱼᱟ?
ᱵᱟᱝ ᱜᱮ ᱵᱟᱝᱜᱮ ᱪᱮᱫ ᱦᱚ ᱵᱟᱱᱩᱜ-ᱟ ᱱᱚᱛᱮ ᱫᱚ᱾
ᱮᱠᱫᱚᱢ ᱢᱟᱱᱮ ᱵᱳᱨᱤᱝ ᱠᱟᱛᱮᱫ ᱦᱚᱸ ᱫᱟᱜ ᱵᱟᱝ ᱧᱟᱢᱚᱜᱼᱟ ᱥᱮ
ᱵᱟᱝ ᱟᱹᱰᱤ ᱥᱚᱴ ᱜᱮᱭᱟ ᱫᱟᱜ ᱦᱟᱱᱮ ᱪᱷᱚᱥᱚ ᱯᱷᱩᱴ ᱥᱟᱛᱥᱚ ᱯᱷᱩᱴ ᱛᱟᱲᱟᱣ ᱞᱟᱜᱟᱜ-ᱟ ᱛᱚᱵᱮ ᱫᱟᱜ ᱫᱚᱢ ᱧᱟᱢᱟ᱾
ᱟᱪᱪᱷᱟ, ᱟᱪᱪᱷᱟ ᱚᱱᱟ ᱦᱚᱸ ᱠᱟᱱ ᱜᱮᱭᱟ
ᱟᱯᱮ ᱥᱮᱫ ᱫᱚ ᱦᱩᱭᱳᱜ ᱜᱮᱭᱟ ᱪᱟᱥ ᱠᱚ?
ᱦᱳᱭ ᱟᱞᱮ ᱥᱮᱱ ᱫᱚ ᱪᱟᱥ ᱦᱩᱭᱩᱜ ᱜᱮᱭᱟ᱾ ᱚᱱᱠᱟ ᱠᱷᱮᱛ ᱛᱟᱞᱟ ᱠᱚᱨᱮ ᱠᱟᱹᱡ ᱠᱟᱹᱡ ᱫᱚ ᱢᱮᱱᱟᱜ ᱜᱮᱭᱟ ᱮᱠᱫᱚᱢ ᱾ ᱥᱟᱢ ᱢᱟᱨᱥᱟᱞ ᱠᱚ ᱢᱮᱱᱟᱜ ᱜᱮᱭᱟ ᱚᱸᱰᱮ ᱠᱷᱚᱱ ᱦᱚᱸ ᱫᱟᱜ ᱫᱚᱞᱮ ᱧᱟᱢ ᱜᱮᱭᱟ᱾ ᱟᱫᱚ ᱚᱱᱠᱟ ᱫᱤᱠᱩ ᱯᱩᱥᱤ ᱠᱚ ᱢᱮᱱᱟᱜ ᱠᱚᱣᱟ ᱥᱮ ᱩᱱᱠᱩ ᱦᱚᱸᱠᱚ ᱵᱮᱱᱟᱣ ᱵᱟᱲᱟ ᱟᱠᱟᱫᱼᱟ, ᱟᱫᱚ ᱚᱱᱠᱟ ᱠᱟᱹᱣᱰᱤ ᱛᱟᱞᱟ ᱛᱮ ᱩᱱᱠᱩ ᱦᱚᱸ ᱫᱟᱜ ᱠᱚ ᱮᱢᱚᱜ ᱜᱮᱭᱟ ᱠᱚ ᱾
ᱚ ᱦᱮᱸ ᱛᱟᱦᱮᱸ ᱞᱮᱱᱠᱷᱟᱡ ᱫᱚ ᱠᱚ ᱮᱢᱚᱜ ᱜᱮᱭᱟ ᱾ ᱦᱮᱸ ᱛᱟᱦᱮᱸ ᱞᱮᱱᱠᱷᱟᱱ ᱠᱚ ᱮᱢᱚᱜ ᱜᱮᱭᱟ ᱾
ᱦᱳᱭ ᱦᱳᱭ ᱟᱫᱚ ᱫᱟᱜ ᱫᱚ ᱛᱷᱚᱲᱟ ᱧᱮᱞ ᱞᱮᱠᱷᱟᱱ ᱫᱚ ᱫᱟᱜ ᱫᱚ ᱢᱮᱱᱟᱜ ᱜᱮᱭᱟ ᱱᱚᱣᱟ ᱠᱚᱨᱮ ᱫᱚ᱾
ᱦᱚᱸ ᱾
ᱫᱟᱜ ᱨᱮᱱᱟᱜ ᱫᱚ ᱩᱱᱟᱹᱜ ᱟᱱᱟᱴ ᱫᱚ ᱵᱟᱝ ᱯᱟᱲᱟᱜ ᱜᱮᱭᱟ ᱥᱮ ᱮᱠᱫᱚᱢ ᱫᱟᱜ ᱞᱟᱛᱟᱨ ᱥᱮᱫ ᱚᱨᱟᱭ ᱚᱱᱠᱟ ᱦᱚᱸ ᱵᱟᱝ ᱦᱩᱭᱩᱜ ᱜᱮᱭᱟ, ᱟᱫᱚ ᱚᱱᱟ ᱤᱭᱟᱹᱛᱮ ᱠᱟᱹᱣᱰᱤᱢ ᱮᱢᱟᱭ ᱠᱷᱟᱱ ᱫᱚ ᱩᱱᱤ ᱦᱚᱸ ᱫᱟᱜ ᱫᱚᱭ ᱮᱢᱟᱢ ᱜᱮᱭᱟ᱾
ᱦᱮᱸ᱾
ᱛᱟᱦᱚᱞᱮ ᱟᱯᱮ ᱫᱚ ᱧᱮᱞ ᱞᱮᱠᱷᱟᱱ ᱫᱚ ᱵᱚᱪᱷᱚᱨ ᱨᱮᱫᱚ
ᱢᱤᱫ, ᱦᱮᱸ ᱢᱤᱫ ᱫᱷᱟᱣ ᱜᱮ ᱪᱟᱥ ᱫᱚ ᱦᱩᱭᱩᱜᱼᱟ᱾ ᱨᱚᱦᱚᱭ ᱥᱤᱡᱤᱱ ᱜᱮ ᱟᱨ ᱵᱟᱠᱷᱟᱱ ᱫᱚ ᱵᱟᱝᱜᱮ ᱦᱩᱭᱩᱜᱼᱟ ᱾
ᱦᱳᱭ ᱟᱫᱚ ᱪᱟᱥᱵᱟᱥ ᱫᱚ ᱧᱮᱞ ᱞᱮᱠᱷᱟᱱ ᱫᱚ ᱫᱟᱜ ᱫᱚ ᱮᱠᱫᱚᱢ ᱞᱟᱹᱠᱛᱤ ᱜᱮᱭᱟ ᱥᱮ
ᱦᱩᱸ ᱠᱚ ᱵᱳᱨᱤᱝ ᱵᱟᱲᱟ ᱟᱠᱟᱜᱼᱟ ᱩᱱᱠᱩ ᱠᱚᱫᱚ ᱠᱚ ᱪᱟᱥ ᱜᱮᱭᱟ ᱾
ᱦᱳᱭ ᱦᱳᱭ ᱦᱳᱭ ᱾ ᱠᱩᱧ ᱵᱟᱲᱟ ᱟᱠᱟᱫ ᱠᱚ ᱩᱱᱠᱩ ᱫᱚ ᱪᱟᱥ ᱜᱮᱭᱟ ᱠᱚ ᱪᱟᱥ ᱫᱚ ᱾ ᱟᱫᱚ ᱱᱚᱜ-ᱚ ᱱᱚᱝᱠᱟ ᱱᱚᱜ-ᱚᱭ ᱜᱟᱹᱰᱭᱟᱹ ᱠᱚ ᱡᱟᱦᱟᱸᱭ ᱢᱮᱱᱟᱜ ᱛᱟᱠᱚᱣᱟ ᱦᱚᱭ ᱛᱚ ᱫᱟᱜ ᱯᱮᱨᱮᱡ ᱮᱱᱟ ᱩᱱᱠᱩ ᱠᱚᱫᱚ ᱦᱚᱭᱛᱳ ᱯᱚᱨᱮ ᱦᱚᱸ ᱡᱟᱦᱟᱸᱭ ᱥᱚᱵᱡᱤ ᱠᱚ ᱨᱚᱦᱚᱭᱟ ᱵᱟᱝ?
ᱦᱮᱸ ᱾
ᱫᱚ ᱴᱷᱤᱠᱚᱜ ᱜᱮᱭᱟ ᱾ ᱚᱱᱠᱟ ᱜᱟᱹᱰᱭᱟᱹ ᱠᱚᱨᱮ ᱦᱟᱹᱠᱩ ᱠᱚᱠᱚ ᱟᱲᱟᱜ ᱵᱟᱲᱟ ᱠᱚᱜᱮᱭᱟ ᱥᱮ ᱵᱟᱝ?
ᱦᱮᱸ ᱦᱟᱹᱠᱩ ᱫᱚᱠᱚ ᱟᱲᱟᱜ ᱠᱚ ᱜᱮᱭᱟ ᱾
ᱢᱟᱱᱮ ᱚᱱᱠᱟ ᱟᱵᱮᱱ ᱫᱚ ᱚᱱᱠᱟ ᱜᱟᱹᱰᱭᱟᱹ ᱠᱚᱫᱚ ᱵᱟᱹᱱᱩᱜᱼᱟ ᱵᱟᱝ?
ᱜᱟᱹᱰᱭᱟᱹ ᱠᱚᱫᱚ ᱵᱟᱹᱱᱩᱜᱼᱟ ᱾
ᱵᱟᱝ ᱛᱟᱦᱮᱸ ᱞᱮᱱᱠᱷᱟᱱ ᱫᱚ ᱪᱮᱫ ᱮᱢ ᱪᱮᱠᱟᱭᱟ ᱾
ᱦᱩᱸ ᱚᱱᱟ ᱛᱮᱜᱮ ᱵᱟᱭᱨᱮ ᱠᱟᱹᱢᱤ ᱫᱚ ᱪᱟᱞᱟᱜ ᱦᱩᱭᱩᱜ ᱛᱟᱦᱮᱸᱱᱟ ᱾ ᱚᱲᱟᱜ ᱨᱮ ᱛᱟᱦᱮᱸ ᱠᱟᱛᱮᱫ ᱦᱚᱸ ᱪᱮᱫ ᱦᱚᱸ ᱵᱟᱝ ᱦᱩᱭᱩᱜᱼᱟ ᱾ ᱵᱚᱪᱷᱚᱨ ᱨᱮᱱᱟᱜ
ᱜᱷᱟᱨᱚᱸᱡᱽ ᱛᱚ ᱧᱮᱞ ᱥᱟᱢᱴᱟᱣ ᱜᱮ
ᱦᱩᱭᱩᱜᱼᱟ ᱦᱟᱸᱜ ᱾
ᱦᱳᱭ ᱛᱚ ᱚᱱᱟ ᱫᱚ ᱵᱟᱦᱨᱮ ᱨᱮᱵᱚᱱ ᱠᱟᱹᱢᱤ ᱥᱮ ᱚᱲᱟᱜ ᱠᱷᱚᱱ ᱵᱚᱱ ᱠᱟᱹᱢᱤᱭᱟ ᱵᱟᱝ ᱮᱠᱫᱚᱢ ᱾ ᱠᱟᱹᱣᱰᱤ ᱫᱚ ᱟᱹᱰᱤ ᱞᱟᱹᱠᱛᱤᱭᱟᱱᱟᱜ ᱡᱤᱱᱤᱥ ᱠᱟᱱᱟ, ᱦᱩᱸ ᱾ ᱵᱟᱦᱨᱮ ᱩᱰᱩᱠ ᱞᱮᱱᱠᱷᱟᱱ ᱨᱟᱱ ᱨᱮᱦᱮᱫ ᱥᱮ ᱡᱚᱢ ᱧᱩᱸ ᱥᱟᱱᱟᱢ ᱨᱮᱜᱮ ᱠᱟᱹᱣᱰᱤ ᱪᱷᱟᱲᱟ ᱫᱚ ᱪᱮᱫ ᱦᱚᱸ ᱵᱟᱝ ᱦᱩᱭᱩᱜᱼᱟ ᱾
ᱦᱳᱭ ᱾ ᱵᱟᱵᱟ ᱫᱚ ᱵᱟᱭᱨᱮ ᱨᱮ ᱚᱱᱛᱮ ᱨᱮᱜᱮ ᱵᱟᱭᱨᱮ ᱨᱮᱜᱮ ᱛᱟᱦᱮᱸᱱᱟ ᱵᱟᱭ ᱦᱮᱡ ᱵᱟᱲᱟᱜᱼᱟᱭ ᱵᱟᱭ ᱦᱤᱡᱩᱜᱼᱟᱭ ᱾
ᱟᱫᱚ ᱱᱚᱶᱟ ᱪᱟᱥ ᱠᱟᱹᱢᱤ ᱥᱚᱢᱟᱹᱭ ᱦᱚᱸ ᱵᱟᱭ ᱦᱟᱹᱡᱩᱜᱼᱟᱭ ᱱᱤᱭᱟᱹ ᱫᱤᱱ ᱫᱚ ᱾
ᱦᱤᱡᱩᱜᱼᱟᱭ ᱯᱷᱳᱱᱟᱭ ᱟᱫᱚ ᱟᱹᱣᱨᱤ ᱛᱚ ᱦᱟᱸᱜ ᱪᱟᱥ ᱠᱟᱹᱢᱤ ᱟᱹᱣᱨᱤ ᱫᱷᱩᱨᱟᱹᱜ ᱦᱩᱭᱩᱜ ᱵᱟᱝ ᱯᱷᱳᱱ ᱦᱩᱭ ᱟᱠᱟᱱᱟ ᱾
ᱫᱷᱩᱨᱟᱹᱣ ᱞᱮᱱᱠᱷᱟᱱ ᱫᱚ ᱦᱟᱸᱜ ᱦᱟᱹᱡᱩᱜᱼᱟᱭ ᱵᱟᱝ? ᱦᱩᱸ ᱦᱩᱸ, ᱟᱫᱚ ᱥᱟᱱᱟᱢ ᱠᱚᱛᱮ ᱯᱮ ᱞᱟᱜᱟᱣ ᱞᱮᱱᱠᱷᱟᱱ ᱫᱚ ᱦᱟᱸᱜ
ᱦᱳᱭᱳᱜᱼᱟ ᱦᱟᱸᱜ ᱾ ᱦᱚᱸ
ᱟᱫᱚ ᱱᱤᱛᱚᱜ ᱱᱚᱜᱼᱚᱸᱭ ᱫᱟᱜᱼᱮᱜ ᱠᱟᱱ ᱜᱮᱭᱟ ᱥᱮ
ᱵᱚᱱᱫᱚ ᱛᱚ ᱵᱚᱱᱫᱚᱣ ᱟᱠᱟᱜᱼᱟᱭ ᱾
ᱩᱸᱻ
ᱟᱵᱮᱱ ᱠᱚ ᱪᱮᱫ ᱠᱚᱵᱮᱱ ᱠᱟᱹᱢᱤ ᱵᱟᱲᱟᱭᱟ?
ᱟᱹᱞᱤᱧ ᱠᱟᱹᱢᱤ ᱵᱚᱞᱛᱮ ᱫᱚ ᱱᱚᱜᱼᱚᱸᱭ ᱛᱤᱦᱤᱧ ᱫᱚ ᱚᱲᱟᱜ ᱨᱮᱜᱮ ᱢᱮᱱᱟᱜ ᱞᱤᱧᱟᱹ
ᱦᱚᱸ᱾
ᱟᱫᱚ ᱦᱟᱸᱜ ᱦᱚᱜᱼᱚᱸᱭ ᱵᱟᱦᱨᱮ ᱠᱟᱹᱢᱤ ᱦᱚᱸ ᱵᱟᱨᱥᱤᱧ ᱞᱤᱧ ᱵᱚᱱᱫᱚᱣ ᱟᱠᱟᱫᱼᱟ ᱟᱫᱚ ᱜᱟᱯᱟ ᱠᱷᱚᱱᱞᱤᱧ ᱞᱟᱹᱭ ᱫᱟᱹᱞᱤᱧ ᱪᱟᱞᱟᱜᱼᱟ᱾ ᱫᱚ ᱦᱟᱸᱜ ᱛᱤᱦᱤᱧ ᱫᱚ ᱚᱲᱟᱜ ᱨᱮᱜᱮ ᱢᱮᱱᱟᱜ ᱞᱤᱧᱟᱹ ᱟᱹᱞᱤᱧ ᱦᱚᱸ ᱩᱱᱟᱹᱜ ᱦᱚᱲᱢᱚ ᱠᱚ ᱵᱮᱥ ᱵᱟᱹᱞᱤᱧ ᱵᱩᱡᱷᱟᱹᱣ ᱮᱫᱟ ᱥᱮ᱾ ᱥᱮ ᱞᱟᱸᱜᱟ ᱧᱚᱜ ᱜᱮ ᱾ ᱟᱫᱚ ᱚᱱᱟ ᱤᱭᱟᱹᱛᱮ ᱚᱲᱟᱜ ᱨᱮᱜᱮ ᱢᱮᱱᱟᱜ ᱞᱤᱧᱟᱹ ᱛᱤᱦᱤᱧ ᱫᱚ᱾ ᱡᱚᱢ ᱵᱟᱲᱟ ᱠᱚᱫᱚ ᱦᱩᱭᱱᱟ ᱥᱮ ᱵᱟᱝ?
ᱦᱮᱸ ᱡᱚᱢ ᱵᱟᱲᱟ ᱫᱚ ᱦᱩᱭ ᱠᱟᱱᱟ᱾
ᱡᱚᱢ ᱵᱟᱲᱟ ᱠᱟᱛᱮᱫ ᱠᱚ ᱡᱤᱨᱟᱹᱣ ᱵᱟᱲᱟᱣ ᱠᱟᱱᱟ ᱵᱟᱝ?
ᱦᱟᱸ ᱫᱟᱜ ᱮᱜᱛᱮ ᱟᱠᱟ ᱥᱮᱫ ᱦᱚᱸ ᱵᱟᱝ ᱪᱟᱞᱟᱣ ᱦᱩᱭ ᱠᱟᱱᱟ ᱾
ᱩᱸ ᱴᱷᱤᱠ ᱜᱮᱭᱟ ᱢᱟ ᱱᱤᱭᱟᱹ ᱚᱠᱛᱚ ᱫᱚ ᱚᱱᱠᱟ ᱜᱮ ᱦᱟᱸᱜ ᱟᱨᱦᱚᱸ ᱞᱟᱝ ᱨᱚᱯᱚᱲᱟ ᱦᱟᱸᱜ ᱛᱟᱦᱚᱞᱮ ᱴᱷᱤᱠ ᱜᱮᱭᱟ ᱢᱟ ᱡᱚᱦᱟᱨ ᱜᱮ᱾
ᱡᱚᱦᱟᱨ ᱡᱚᱦᱟᱨ